ᱟᱸᱡᱚᱢᱚᱜ ᱠᱟᱱᱟ?
ᱦᱩᱸ ᱦᱮᱞᱳᱣ᱾
ᱟᱸᱡᱚᱢᱚᱜ ᱠᱟᱱᱟ᱾
ᱦᱩᱸ ᱟᱸᱡᱚᱢᱚᱜ ᱠᱟᱱᱟ, ᱤᱧᱟᱹᱜ ᱨᱚᱲ ᱟᱸᱡᱚᱢᱚᱜ ᱠᱟᱱᱟ ᱛᱚ?
ᱟᱸᱡᱚᱢᱚᱜ ᱠᱟᱱᱟ᱾
ᱩᱸ ᱪᱮᱫ ᱠᱚᱢ ᱪᱤᱠᱟᱹ ᱵᱟᱲᱟᱭᱮᱜ-ᱟ ᱛᱟᱦᱚᱞᱮ?
ᱦᱤᱸᱛᱚᱜ ᱫᱚᱼᱼ ᱠᱟᱢᱤ ᱠᱚᱫᱚ ᱚᱱᱟ ᱚᱱᱟᱡ ᱠᱚᱜᱮ ᱪᱟᱥ ᱵᱟᱲᱟ ᱦᱩᱭ ᱠᱟᱱᱟ ᱤᱱᱟᱹ ᱠᱚ ᱠᱟᱢᱤ ᱠᱚᱜᱮ᱾
ᱦᱳᱭ ᱦᱮᱸ ᱚᱱᱠᱟ ᱜᱮ ᱦᱚᱜᱼᱚᱭ ᱴᱟᱠ ᱴᱩᱠ ᱨᱚᱦᱚᱭ ᱠᱚ ᱞᱟᱜᱟᱣ ᱜᱚᱫ ᱟᱠᱟᱱᱟ ᱚᱱᱟ ᱠᱟᱹᱢᱤ ᱵᱟᱲᱟᱭᱮᱫᱼᱟ ᱱᱤᱛᱚᱜ ᱫᱚ
ᱟᱨ ᱴᱤᱭᱩᱥᱮᱱ ᱠᱚᱢ ᱯᱟᱲᱦᱟᱣ ᱠᱚᱣᱟ ᱛᱤᱱᱟᱹᱜ ᱜᱟᱱ ᱜᱤᱫᱽᱨᱟᱹᱢ ᱯᱟᱲᱦᱟᱣ ᱠᱚ ᱜᱮᱭᱟ
ᱦᱩᱸ ᱚᱱᱠᱟ ᱫᱚ ᱦᱟᱸᱜ ᱫᱚᱥ ᱵᱟᱨᱚ ᱡᱚᱱ ᱜᱟᱱ ᱠᱚ ᱦᱤᱡᱩᱜ ᱠᱟᱱᱟ ᱦᱟᱸᱜ ᱱᱤᱛᱚᱜ ᱫᱚ ᱵᱮᱥᱤ ᱫᱚ ᱦᱳᱭ
ᱵᱷᱟᱜᱤ ᱜᱮ ᱟᱨ ᱚᱱᱛᱮ ᱪᱮᱫᱠᱟ ᱴᱤᱭᱩᱥᱮᱱ ᱠᱟᱹᱣᱰᱤ ᱠᱚᱠᱚ ᱦᱟᱛᱟᱣ ᱜᱮᱭᱟ
ᱦᱮᱸ ᱱᱤᱛᱚᱜ ᱫᱚ ᱦᱟᱸᱜ ᱠᱟᱹᱴᱤᱡ ᱜᱤᱫᱽᱨᱟᱹ ᱯᱤᱪᱷᱩ ᱫᱚ ᱦᱟᱸᱜ ᱱᱚᱜᱼᱚᱭ ᱢᱤᱫ ᱪᱟᱸᱫᱳ ᱨᱮᱜᱮ ᱦᱟᱸᱜᱼᱼ ᱢᱚᱴᱟ ᱢᱩᱴᱤ ᱵᱟᱨ ᱥᱟᱭ ᱴᱟᱠᱟ ᱜᱟᱱ ᱫᱚᱦᱟᱸᱜ ᱠᱚ ᱦᱟᱛᱟᱣᱮᱫ ᱜᱮᱭᱟ ᱟᱨᱠᱤ ᱟᱫᱚ ᱟᱯᱮ ᱥᱮᱱᱟᱜ ᱪᱮᱫ ᱞᱮᱠᱟ
ᱟᱞᱮ ᱥᱮᱱᱟᱜ ᱫᱚ ᱢᱟᱱᱮ ᱵᱟᱨ ᱥᱟᱭ ᱠᱚᱫᱚ ᱠᱚ ᱦᱟᱛᱟᱣ ᱜᱮᱭᱟ ᱠᱤᱱᱛᱩ ᱤᱧ ᱡᱟᱦᱟᱸᱧ ᱯᱟᱲᱦᱟᱣ ᱠᱚ ᱛᱟᱦᱮᱸᱫᱼᱟ ᱤᱧᱫᱩᱧ ᱩᱭᱦᱟᱹᱨ ᱛᱟᱦᱮᱸᱫᱼᱟ ᱟᱛᱳ ᱨᱮᱱ ᱜᱤᱫᱽᱨᱟᱹ ᱦᱚᱸᱠᱚ ᱮᱢ ᱫᱟᱲᱮᱜ ᱢᱟ ᱚᱱᱠᱟᱱᱟᱜ
ᱦᱳᱭ
ᱟᱨ ᱢᱤᱫ ᱥᱟᱭ ᱜᱮ ᱦᱟᱛᱟᱣ ᱛᱮᱠᱚ ᱛᱟᱦᱮᱸᱜᱼᱟ ᱟᱨ ᱦᱩᱰᱤᱧ ᱠᱚᱫᱚ ᱠᱚᱢ ᱧᱚᱜ
ᱟᱪᱪᱷᱟ
ᱟᱫᱚ ᱛᱤᱱᱟᱹᱜ ᱜᱟᱱ ᱜᱤᱫᱽᱨᱟᱹ ᱦᱮᱱᱟᱜ ᱠᱚᱣᱟ ᱚᱱᱛᱮ ᱫᱚ
ᱮᱸ ᱱᱚᱛᱮ ᱦᱚ ᱟᱛᱳ ᱠᱚᱨᱮᱜ ᱫᱚ ᱜᱤᱫᱽᱨᱟᱹ ᱠᱚᱫᱚ ᱢᱮᱱᱟᱜ ᱠᱚᱜᱮᱭᱟ ᱦᱟᱸᱜ ᱠᱤᱪᱷᱩ ᱠᱤᱪᱷᱩ ᱮ ᱜᱟᱨᱡᱮᱱ ᱠᱚᱫᱚ ᱦᱟᱸᱜ ᱦᱳᱭᱛᱳ ᱯᱚᱭᱥᱟ ᱠᱟᱹᱣᱰᱤ ᱠᱚᱨᱮᱱᱟᱜ ᱟᱱᱟᱴ ᱠᱚ ᱠᱷᱟᱹᱛᱤᱨ ᱜᱮ ᱦᱟᱸᱜ ᱦᱳᱭᱛᱳ ᱵᱟᱝᱠᱚ ᱯᱟᱲᱦᱟᱣ ᱫᱟᱲᱮᱭᱟᱠᱚ ᱠᱟᱱᱟ ᱦᱮᱸ ᱥᱮ ᱦᱮ ᱟᱫᱚ ᱤᱧ ᱫᱚ ᱱᱚᱣᱟᱜᱤᱧ ᱞᱟᱹᱭᱟ ᱡᱟᱦᱟᱸ ᱫᱚ ᱦᱩᱭᱩᱜ ᱠᱟᱱᱟ ᱡᱟᱦᱟᱸᱭ ᱠᱚᱠᱚ ᱯᱟᱲᱦᱟᱣ ᱠᱚᱣᱟ ᱮᱜ ᱱᱩᱠᱩ ᱫᱚ ᱦᱚᱭᱛᱳ ᱠᱟᱹᱴᱤᱡ ᱜᱤᱫᱽᱨᱟᱹ ᱞᱟᱹᱜᱤᱫ ᱫᱚ ᱟᱢ ᱡᱟᱦᱟᱸᱢ ᱞᱟᱹᱭ ᱠᱮᱜᱼᱟ ᱚᱱᱠᱟ ᱠᱚᱢ ᱧᱚᱜ ᱠᱟᱹᱣᱰᱤ ᱠᱷᱟᱱ ᱦᱚᱭᱛᱳ ᱩᱱᱠᱩ ᱦᱚᱸ ᱫᱟᱲᱮ ᱜᱮᱭᱟ ᱠᱚ ᱟᱨᱠᱤ
ᱟᱯᱮ ᱟᱛᱳ ᱢᱟ ᱛᱤᱱ ᱢᱟᱨᱟᱝᱟ ᱛᱤᱱᱟᱹᱜ ᱜᱟᱱ ᱢᱮᱱᱟᱜ ᱯᱮᱭᱟ
ᱦᱮᱸ ᱢᱟᱨᱟᱝ ᱫᱚ ᱦᱟᱸᱜ ᱢᱟᱨᱟᱝ ᱜᱮᱭᱟ ᱚᱱᱠᱟ ᱢᱚᱛᱚ ᱦᱟᱸᱜ ᱮ ᱪᱚᱞᱞᱤᱥ ᱯᱚᱧᱪᱟᱥᱴᱤ ᱚᱲᱟᱜ ᱦᱟᱸᱜ ᱥᱮᱴᱮᱨᱚᱜᱼᱟ ᱟᱨᱠᱤ
ᱟᱞᱮ ᱴᱷᱮᱱ ᱢᱟ ᱢᱤᱫ ᱥᱟᱭ ᱚᱲᱟᱜ ᱠᱷᱚᱱ ᱵᱮᱥᱤ ᱜᱮ ᱢᱮᱱᱟᱜᱼᱟ
ᱟᱪᱪᱷᱟ ᱟᱹᱰᱤ
ᱟᱞᱮ ᱴᱷᱮᱱ ᱫᱚ ᱥᱮᱪᱮᱫ ᱛᱮᱫᱚ ᱠᱚ ᱢᱟᱱᱮ ᱠᱚ ᱞᱟᱵᱟᱲ ᱜᱮᱭᱟ ᱟᱞᱮ ᱴᱷᱮᱱ ᱫᱚ
ᱞᱟᱵᱟᱲ ᱜᱮᱭᱟ ᱠᱚ
ᱦᱳᱭ ᱠᱚᱢ ᱩᱭᱦᱟᱹᱨ ᱵᱷᱟᱵᱱᱟ ᱠᱚᱢ ᱜᱮᱛᱟ ᱠᱚᱣᱟ ᱡᱮ ᱜᱤᱫᱽᱨᱟᱹ ᱵᱚᱱ ᱥᱮᱪᱮᱫ ᱠᱚᱣᱟ
ᱦᱳᱭ ᱛᱟᱦᱞᱮ ᱦᱟᱸᱜ ᱦᱚᱜ ᱱᱚᱭ ᱛᱚ ᱡᱮᱦᱮᱛᱩ ᱟᱹᱰᱤ ᱢᱟᱨᱟᱝ ᱟᱛᱳ ᱠᱟᱱ ᱛᱟᱯᱮᱭᱟ ᱡᱮᱦᱮᱛᱩ ᱱᱚᱜᱼᱚᱭ ᱛᱚ ᱦᱟᱸᱜ ᱫᱟᱸᱥᱟᱭ ᱪᱟᱸᱫᱚ ᱠᱚ ᱵᱚᱞᱚ ᱦᱤᱡᱩᱜ ᱠᱟᱱᱟ ᱱᱚᱜᱼᱚᱭ ᱫᱟᱸᱥᱟᱭ ᱮᱱᱮᱡ ᱠᱚ ᱟᱯᱮᱥᱮᱫ ᱪᱮᱫᱞᱮᱠᱟ ᱧᱮᱞᱚᱜ ᱜᱮᱭᱟ ᱛᱟᱦᱞᱮ
ᱟᱞᱮᱥᱮᱫ ᱢᱟ ᱧᱮᱞᱚᱜ ᱜᱮᱭᱟ ᱵᱷᱟᱜᱤ ᱜᱮ ᱦᱩᱭᱩᱜ ᱜᱮᱭᱟ ᱪᱟᱞᱟᱣ ᱦᱚᱞᱮ ᱪᱟᱞᱟᱣ ᱵᱟᱲᱟᱜ ᱜᱮᱭᱟ ᱟᱨ ᱵᱟᱭᱨᱮ ᱟᱹᱛᱩ ᱠᱷᱚᱱ ᱠᱚ ᱦᱤᱡᱩᱜ ᱜᱮᱭᱟ ᱟᱯᱮᱥᱮᱫ
ᱟᱞᱮᱥᱮᱫ ᱦᱚᱸ ᱦᱚᱜᱼᱚᱭ ᱱᱚᱝᱠᱟ ᱱᱤᱛᱚᱜ ᱫᱚ ᱦᱟᱜ ᱤᱱᱟᱹᱜᱴᱟᱜ ᱫᱚ ᱵᱟᱝ ᱧᱮᱞᱚᱜ ᱠᱟᱱᱟ ᱡᱩᱫᱤᱭᱳ ᱩᱱ ᱱᱤᱡᱮ ᱠᱟᱹᱴᱤᱡ ᱧᱚᱜ ᱜᱮ ᱛᱟᱦᱮᱸ ᱦᱩᱭ ᱞᱮᱱᱟ ᱦᱮᱸ ᱩᱱ ᱫᱚ ᱦᱟᱜ ᱧᱮᱞ ᱵᱟᱲᱟ ᱦᱩᱭ ᱟᱠᱟᱱᱟ ᱟᱫᱚ ᱟᱞᱮ ᱫᱚ ᱦᱟᱸᱜ ᱱᱤᱛ ᱫᱷᱟᱹᱵᱤᱡ ᱛᱮ ᱦᱟᱸᱜ ᱵᱟᱝ ᱪᱟᱞᱟᱣ ᱵᱟᱲᱟ ᱦᱩᱭ ᱟᱠᱟᱱᱟ ᱚᱱᱠᱟ ᱱᱷᱟᱜ ᱟᱹᱭᱩᱨ ᱠᱚ ᱦᱟᱸᱜ ᱵᱟᱹᱱᱩᱜ ᱠᱚᱣᱟ ᱟᱨᱠᱤ
ᱟᱨ ᱟᱯᱮ ᱥᱮᱫ ᱵᱟᱝ ᱠᱚ ᱦᱤᱡᱩᱜ ᱜᱮᱭᱟ ᱮᱴᱟᱜ ᱟᱹᱛᱩ ᱠᱷᱚᱱ
ᱩᱸ ᱞᱟᱦᱟ ᱛᱮᱫᱚ ᱠᱚ ᱦᱮᱡ ᱵᱟᱲᱟᱜ ᱛᱟᱦᱮᱫ ᱜᱮᱭᱟ ᱠᱤᱱᱛᱩ ᱦᱤᱛᱚᱜ ᱫᱚ ᱦᱟᱸᱜ ᱵᱟᱝ ᱞᱮᱠᱟ ᱜᱮ ᱞᱟᱹᱭ ᱜᱟᱱᱚᱜ-ᱟ
ᱟᱫᱚ ᱟᱵᱚ ᱠᱚ ᱵᱚ ᱥᱮᱨᱮᱧ ᱠᱚᱵᱚᱱ ᱥᱮᱪᱮᱫ ᱟᱠᱟᱫ ᱜᱮᱭᱟ ᱟᱵᱚ ᱵᱚᱱ ᱮᱱᱮᱡ ᱥᱮᱨᱮᱧ ᱞᱮᱠᱷᱟᱱ ᱵᱟᱝ ᱜᱟᱱ ᱠᱚᱜ-ᱟ
ᱦᱚᱭ ᱟᱫᱚ ᱦᱟᱸᱜ ᱦᱚᱭ ᱦᱤᱛᱚᱜ ᱫᱚ ᱦᱩᱭᱩᱜ ᱠᱟᱱᱟ ᱦᱚᱜ-ᱚᱝ ᱠᱟ ᱦᱚᱭᱛᱚ ᱵᱟᱹᱱᱩᱜ ᱨᱮᱦᱚᱸ ᱤᱧ ᱫᱩᱧ ᱢᱚᱱᱮᱭᱟ ᱱᱚᱣᱟ ᱜᱮ ᱛᱟᱦᱚᱞᱮ ᱩᱱᱠᱩ ᱡᱟᱦᱟᱸ ᱛᱤᱱᱟᱹᱜ ᱡᱩᱣᱟᱹᱱ ᱠᱚ ᱱᱩᱜ-ᱩ ᱱᱩᱠᱩ ᱠᱚ ᱡᱟᱣᱨᱟ ᱠᱟᱛᱮᱫ ᱱᱟᱦᱟᱜ ᱱᱚᱜ-ᱚ ᱱᱚᱝ ᱠᱟᱱᱟᱜ ᱠᱟᱹᱢᱤ ᱦᱚᱨᱟ ᱡᱮ ᱟᱨᱦᱚᱸ ᱥᱟᱵ ᱨᱟᱠᱟᱵ ᱠᱟᱜ ᱦᱩᱭᱩᱜ-ᱟ ᱛᱚᱵᱮ ᱟᱹᱱᱤᱡ ᱜᱮ ᱦᱟᱸᱜ ᱦᱩᱭᱩᱜ-ᱟ
ᱤᱧ ᱱᱚᱣᱟ ᱜᱮ ᱠᱟᱹᱴᱤᱡ ᱫᱤᱥ ᱦᱩᱫᱤᱥ ᱤᱧ ᱮᱢᱚᱜ-ᱟ ᱡᱟᱦᱟᱸᱭ ᱟᱛᱳ ᱠᱚᱨᱮ ᱵᱟᱝ ᱦᱩᱭᱩᱜ-ᱟ ᱟᱵᱚ ᱫᱚ ᱟᱛᱳ ᱨᱮᱜᱮ ᱵᱚᱱ ᱮᱱᱮᱡ ᱢᱟ ᱪᱮᱫ ᱞᱮᱠᱟ ᱟᱢᱫᱚ ᱪᱮᱫ ᱠᱟᱢ ᱩᱭᱦᱟᱹᱨ ᱟᱠᱟᱫᱟ ᱟᱛᱩ ᱨᱮ ᱪᱮᱫ ᱠᱟᱢ ᱮᱱᱮᱡ ᱞᱮᱠᱷᱟᱱ ᱱᱟᱯᱟᱭᱚᱜ ᱠᱟᱴᱤᱡ ᱞᱟᱹᱭ ᱟᱹᱧ ᱢᱮ ᱛᱟᱯᱚᱨᱮᱧ ᱞᱟᱹᱭ ᱮᱫᱟ
ᱦᱳᱭ ᱟᱫᱚ ᱟᱛᱳ ᱨᱮ ᱮᱱᱮᱡ ᱞᱮᱠᱷᱟᱱ ᱫᱚ ᱦᱟᱸᱜ ᱯᱳᱭᱞᱳ ᱦᱳᱭ ᱛᱚ ᱡᱟᱦᱟᱸᱭ ᱛᱚ ᱦᱟᱸᱜ ᱵᱟᱝᱠᱚ ᱵᱟᱲᱟᱭᱟ ᱦᱮᱸ
ᱦᱮᱸ ᱜᱮ ᱟᱨ ᱢᱤᱫ ᱞᱟᱹᱜᱤᱫ ᱤᱧ ᱚᱱᱟ ᱛᱟᱞᱟᱨᱮ ᱟᱛᱳ ᱨᱮ ᱡᱟᱦᱟᱸ ᱜᱩᱨᱩ ᱩᱰᱩᱝ ᱟᱨ ᱚᱱᱮ ᱡᱟᱦᱟᱸ ᱢᱩᱪᱟᱹᱫ ᱢᱟᱦᱟ ᱫᱟᱸᱬᱟ ᱱᱟᱠᱚ ᱡᱷᱚᱛᱚ ᱚᱲᱟᱜ ᱚᱲᱟᱜ ᱛᱚ ᱚᱱᱟ ᱜᱮ ᱯᱟᱹᱭᱞᱟᱹ ᱠᱚᱨᱟᱣ ᱫᱚᱨᱠᱟ ᱨᱚᱜ ᱠᱟᱱᱟ
ᱦᱚᱭ ᱦᱚᱭ ᱡᱟᱦᱟᱸᱢ ᱞᱟᱹᱭ ᱠᱮᱫ ᱞᱮᱠᱟ ᱦᱟᱸᱜ ᱯᱟᱹᱭᱞᱟᱹ ᱫᱚ ᱟᱹᱛᱩ ᱨᱮᱜᱮ ᱦᱚᱭ
ᱟᱵᱚ ᱫᱚ ᱟᱹᱛᱩ ᱛᱚ ᱢᱟᱱᱮ ᱦᱤᱲᱤᱡ ᱠᱚ ᱵᱟᱹᱲᱤᱡ ᱠᱚ ᱦᱩᱭ ᱨᱮᱦᱚᱸ ᱟᱛᱳ ᱦᱚᱲ ᱫᱚᱠᱚ ᱥᱟᱦᱟᱣ ᱠᱟᱜ-ᱟ
ᱦᱩᱸ
ᱵᱟᱲᱟᱭᱟ
ᱦᱩᱸ
ᱥᱮᱪᱮᱫ ᱵᱟᱠᱷᱨᱟ ᱛᱮᱫᱚ ᱱᱚᱣᱟ ᱫᱚ ᱵᱷᱟᱜᱤᱜ ᱜᱮᱭᱟ
ᱦᱚᱭ ᱟᱨ ᱦᱤᱛᱳᱜ ᱢᱟᱛᱚ ᱦᱟᱸᱜ ᱥᱮᱪᱮᱫ ᱨᱮᱱᱟᱜ ᱡᱩᱜᱽ ᱜᱮ ᱠᱟᱱᱟ ᱡᱟᱦᱟᱸ ᱮᱸ ᱟᱵᱚᱱᱟᱜ ᱦᱳᱭᱛᱚ ᱥᱟᱶᱛᱟ ᱨᱮᱭᱟᱜ ᱠᱟᱹᱢᱤ ᱦᱚᱨᱟ ᱠᱚ ᱮᱱᱮᱡ ᱥᱮᱨᱮᱧ ᱠᱚ ᱡᱟᱦᱟᱸ ᱜᱮ ᱦᱟᱸᱜ ᱟᱫ ᱤᱫᱤᱜ ᱠᱟᱱᱟ ᱱᱚᱣᱟ ᱟᱵᱚ ᱵᱚᱱ ᱥᱟᱵ ᱨᱟᱠᱟᱵ ᱫᱟᱲᱮᱭᱟᱜ ᱢᱟ
ᱟᱞᱮ ᱟᱹᱛᱩ ᱨᱮ ᱡᱮᱢᱚᱱ ᱟᱞᱮ ᱟᱹᱛᱩ ᱨᱮ ᱡᱮᱢᱚᱱ ᱥᱟᱲᱯᱟ ᱮᱱᱮᱡ ᱫᱚ ᱟᱫᱚ ᱵᱟᱝ ᱧᱮᱞᱚᱜ ᱠᱟᱱᱟ ᱠᱤᱱᱛᱩ ᱟᱛᱳ ᱨᱮᱦᱚᱸ ᱠᱩᱲᱤ ᱦᱚᱯᱚᱱ ᱠᱚᱠᱚ ᱩᱭᱦᱟᱹᱨᱟ ᱡᱮ ᱟᱵᱚ ᱫᱚ ᱚᱲᱟᱜ ᱚᱲᱟᱜ ᱵᱚᱱ ᱮᱱᱮᱡᱟ ᱩᱱᱠᱩ ᱜᱮ ᱢᱟᱱᱮ ᱠᱟᱹᱣᱰᱤ ᱵᱚᱱ ᱢᱮᱛᱟ ᱠᱚᱣᱟ ᱮᱢᱟ ᱞᱮᱯᱮ ᱞᱮᱠᱷᱟᱱ ᱟᱛᱳ ᱨᱮᱦᱚᱸ ᱵᱟᱧᱪᱟᱣ ᱛᱟᱦᱮᱱᱟ ᱚᱱᱠᱟᱱᱟᱜ
ᱦᱚᱭ ᱦᱳᱭ ᱦᱚᱜ-ᱚ ᱱᱚᱝᱠᱟᱱᱟᱜ ᱠᱟᱹᱢᱤ ᱦᱚᱨᱟ ᱠᱚ ᱡᱩᱫᱤ ᱡᱟᱦᱟᱸ ᱠᱚ ᱟᱫᱚᱜ ᱠᱟᱱ ᱛᱟᱵᱚᱱᱟ ᱚᱱᱠᱟᱱᱟᱜ ᱠᱚ ᱥᱟᱵ ᱟ ᱚᱱᱟ ᱠᱚᱫᱚ ᱟᱹᱰᱤ ᱵᱷᱟᱜᱮ ᱜᱮ ᱦᱮᱸ ᱥᱮ ᱱᱟᱯᱟᱭᱚᱜ-ᱟ
ᱥᱚᱨᱦᱟᱭ ᱮᱱᱮᱡ ᱠᱚ ᱦᱩᱭᱩᱜ-ᱟ ᱥᱮ ᱵᱟᱝ
ᱦᱮᱸ ᱚᱱᱟ ᱠᱚᱫᱚ ᱦᱩᱭᱩᱜ ᱜᱮᱭᱟ ᱱᱚᱜ-ᱚ ᱱᱚᱣᱟ ᱡᱟᱦᱟᱸ ᱠᱚᱧ ᱞᱟᱹᱭ ᱠᱮᱜ-ᱟ ᱦᱟᱸᱜ ᱠᱟᱨᱟᱢ ᱦᱚᱸ ᱴᱟᱠ ᱴᱩᱠ ᱦᱩᱭᱩᱜ ᱜᱮᱭᱟ ᱫᱟᱸᱥᱟᱭ ᱫᱚ ᱤᱱᱟᱹᱜ ᱴᱟᱜ ᱫᱚ ᱦᱟᱸᱜ ᱵᱟᱝ ᱧᱮᱞᱚᱜ ᱠᱟᱱᱟ ᱥᱩᱨ ᱥᱩᱯᱩᱨ ᱟᱹᱛᱩ ᱠᱚᱨᱮ ᱜᱮ ᱧᱮᱞᱚᱜ-ᱟ ᱟᱨ ᱱᱚᱜ-ᱚᱭ ᱵᱟᱦᱟ ᱥᱚᱨ
ᱠᱟᱱᱟ ᱠᱟᱨᱟᱢ ᱫᱚ
ᱦᱚᱭ ᱵᱟᱦᱟ ᱥᱚᱨᱦᱟᱭ ᱫᱚ ᱦᱟᱸᱜ ᱟᱹᱰᱤ ᱦᱟᱸᱜ ᱡᱚᱢᱚᱠ ᱟᱛᱮᱫ ᱜᱮ ᱦᱟᱸᱜ ᱦᱩᱭᱩᱜ ᱠᱟᱱᱟ ᱟᱯᱮ ᱥᱮᱫ ᱫᱚ ᱪᱮᱫ ᱞᱮᱠᱟ ᱱᱚᱣᱟ ᱠᱚ
ᱟᱞᱮ ᱥᱮᱫ ᱫᱚ ᱥᱚᱨᱦᱟᱭ ᱫᱚ ᱦᱩᱭᱩᱜ ᱨᱮᱦᱚᱸ ᱠᱷᱩᱱᱴᱟᱹᱣ ᱠᱚᱦᱚᱸ ᱠᱚ ᱛᱚᱞ ᱠᱚ ᱨᱮᱦᱚᱸ ᱮᱱᱦᱚᱸ ᱠᱤᱱᱛᱩ ᱥᱚᱦᱨᱟᱭ ᱮᱱᱮᱡ ᱫᱚ ᱵᱟᱝ ᱦᱳᱭᱳᱜ ᱜᱮᱭᱟ ᱵᱷᱟᱜᱮ
ᱟᱪᱪᱷᱟ
ᱟᱨ ᱦᱟᱱᱟ ᱫᱷᱟᱣ ᱫᱚ ᱩᱭᱦᱟᱹᱨ ᱦᱩᱭᱩᱜ ᱠᱟᱱ ᱛᱟᱦᱮᱸᱫ ᱡᱮ ᱯᱨᱟᱭᱤᱡᱽ ᱟᱛᱮ ᱦᱚᱸ ᱮᱱᱮᱡ ᱚᱪᱚ ᱠᱚ ᱦᱩᱭᱩᱜ-ᱟ ᱡᱮ ᱥᱤᱨᱯᱟᱹ ᱮᱢᱟᱠᱚ ᱦᱩᱭᱩᱜ-ᱟ
ᱟᱪᱪᱷᱟ
ᱠᱟᱹᱢᱤ ᱦᱚᱨᱟ ᱵᱟᱝ ᱞᱟᱦᱟ ᱠᱟᱱᱟ ᱮᱱᱦᱚᱸ
ᱚ ᱦᱳᱭ-ᱮ ᱟᱫᱚ ᱦᱚᱜ-ᱱᱚ ᱦᱮᱸ
ᱟᱛᱳ ᱨᱮᱱᱟᱜ ᱵᱚᱸᱜᱟ ᱵᱩᱨᱩ ᱢᱟ ᱵᱟᱹᱱᱩᱜ-ᱟ ᱟᱨ ᱵᱚᱸᱜᱟ ᱵᱩᱨᱩ ᱤᱫᱤ ᱠᱟᱛᱮ ᱦᱚᱸ ᱵᱤᱥᱤ ᱦᱚᱸ ᱵᱟᱰᱟᱭ ᱦᱚᱸ ᱵᱟᱹᱱᱩᱜ-ᱟ
ᱦᱚᱭ ᱛᱟᱦᱚᱞᱮ ᱦᱚᱜ-ᱚ ᱱᱚᱣᱟ ᱡᱮ ᱢᱟᱜᱽ ᱠᱚ ᱵᱟᱦᱟ ᱵᱚᱸᱜᱟ ᱠᱚ ᱡᱟᱦᱟᱸ ᱛᱤᱱᱟᱹᱜ ᱱᱚᱝᱠᱟᱱᱟᱜ ᱵᱚᱸᱜᱟ ᱵᱩᱨᱩ ᱠᱚ ᱡᱟᱦᱮᱨ ᱜᱟᱲ ᱠᱚ ᱨᱮᱱᱟᱜ ᱛᱟᱦᱚᱞᱮ ᱚᱱᱟ ᱠᱚᱫᱚ ᱦᱳᱭᱳᱜ ᱜᱮᱭᱟ ᱥᱮ ᱵᱟᱝ
ᱟᱞᱮᱭᱟᱜ ᱫᱚ ᱵᱟᱹᱱᱩᱜ-ᱟ ᱚᱱᱟ ᱠᱚᱦᱚᱸ
ᱦᱩᱸ ᱡᱟᱦᱮᱨ ᱜᱟᱲ ᱠᱚ
ᱵᱟᱹᱱᱩᱜ ᱚᱱᱟ ᱠᱚ ᱟᱞᱮᱫᱚ ᱵᱚᱸᱜᱟ ᱜᱮ ᱟᱹᱛᱩ ᱨᱮ ᱵᱚᱸᱜᱟ ᱵᱩᱨᱩ ᱵᱟᱹᱱᱩᱜ-ᱟ ᱚᱲᱟᱜ ᱨᱮᱦᱚᱸ ᱡᱚᱠᱷᱚᱱ ᱵᱟᱯᱞᱟ ᱵᱤᱦᱟᱹ ᱠᱚᱨᱮ ᱦᱚᱸ ᱫᱚ ᱵᱟᱭ ᱵᱚᱸᱜᱟᱭᱟ ᱚᱲᱟᱜ ᱢᱟᱹᱞᱤᱠ ᱜᱮ ᱵᱚᱸᱜᱟᱭᱟ
ᱟᱪᱪᱷᱟ ᱦᱚᱜ-ᱚᱭ ᱦᱟᱸᱜ ᱡᱟᱦᱟᱸ ᱞᱮᱠᱟᱢ ᱞᱟᱹᱭ ᱠᱮᱜ ᱛᱟᱞᱟᱝᱟ ᱦᱟᱸᱜ ᱡᱟᱦᱟᱸ ᱫᱚ ᱢᱤᱫ ᱥᱟᱭ ᱜᱟᱱ ᱦᱟᱸᱜ ᱚᱲᱟᱜ ᱦᱳᱭᱳᱜ ᱠᱟᱱᱟ ᱢᱮᱱᱟᱜᱼᱟ ᱟᱫᱚ ᱱᱚᱣᱟ ᱢᱤᱫ ᱥᱟᱭ ᱜᱟᱱ ᱚᱲᱟᱜ ᱢᱩᱫᱽᱨᱮ ᱱᱩᱠᱩ ᱢᱟᱹᱡᱷᱤ ᱢᱟᱯᱟᱡᱷᱤ ᱠᱚᱫᱚ ᱨᱮ ᱢᱮᱱᱟᱜ ᱠᱚᱣᱟ ᱥᱮ ᱵᱟᱝ
ᱢᱮᱱᱟᱜ ᱠᱚᱣᱟ ᱡᱷᱚᱛᱚ ᱜᱮ ᱦᱮᱱᱟᱜ ᱠᱚᱣᱟ ᱡᱷᱚᱛᱚ ᱠᱟᱹᱢᱤ ᱜᱮ ᱦᱳᱭ ᱪᱟᱞᱟᱜᱼᱟ ᱟᱨ ᱵᱟᱨᱰᱤ ᱦᱟᱱᱟᱰᱤ ᱦᱚᱸ ᱢᱮᱱᱟᱜᱼᱟ ᱟᱜᱴᱟᱝ ᱰᱤ ᱦᱚᱸ ᱢᱮᱱᱟᱜ ᱛᱟᱞᱮ ᱜᱮᱭᱟ᱾ ᱚᱸᱰᱮ ᱦᱚᱸ ᱢᱤᱫ ᱵᱟᱨ ᱢᱟᱹᱡᱷᱤ ᱵᱟᱹᱱᱩᱜ ᱠᱚ ᱨᱮᱦᱚᱸ ᱜᱚᱰᱮᱛ ᱠᱚᱫᱚ ᱢᱮᱱᱟᱜ ᱠᱚᱜᱮᱭᱟ᱾
ᱦᱳᱭ
ᱟᱯᱮ ᱟᱛᱳ ᱨᱮᱫᱚ ᱥᱩᱢᱩᱝ ᱥᱟᱱᱛᱟᱲ ᱜᱮ ᱢᱮᱱᱟᱜ ᱠᱚᱣᱟ ᱥᱮ ᱪᱷᱟᱛᱤᱠ ᱠᱚᱦᱚᱸ ᱢᱮᱱᱟᱜ ᱠᱚᱣᱟ
ᱵᱟᱝ ᱱᱚᱸᱰᱮ ᱫᱚ ᱦᱟᱸᱜ ᱦᱮᱛᱳᱜ ᱫᱚ ᱦᱟᱸᱜ ᱩᱸ ᱥᱟᱱᱛᱟᱲ ᱜᱮ ᱦᱟᱸᱜ ᱢᱮᱱᱟᱜ ᱠᱚᱣᱟ ᱪᱷᱟᱹᱛᱤᱠ ᱠᱚᱫᱚ ᱦᱟᱸᱜ ᱵᱟᱹᱱᱩᱜ ᱠᱚᱣᱟ ᱡᱚᱫᱤᱭᱳ ᱢᱮᱱᱟᱜ ᱠᱚᱣᱟ ᱥᱩᱨ ᱥᱩᱯᱩᱨ ᱠᱚᱨᱮᱜ ᱜᱮ ᱟᱯᱮ ᱟᱛᱳ ᱨᱮᱫᱚ ᱢᱮᱥᱟᱢᱤᱥᱤ ᱥᱮ ᱟᱯᱮ ᱥᱟᱱᱛᱟᱲ ᱥᱩᱢᱩᱝ ᱜᱮ
ᱟᱞᱮ ᱫᱚ ᱥᱟᱱᱛᱟᱲ ᱥᱩᱢᱩᱝ ᱜᱮ
ᱟᱪᱪᱷᱟ
ᱟᱨ ᱟᱯᱮ ᱚᱸᱰᱮ ᱠᱷᱚᱱ ᱵᱟᱡᱟᱨ ᱫᱚ ᱛᱤᱧ ᱡᱷᱟᱹᱞᱟ?
ᱦᱮᱸ ᱵᱟᱡᱟᱨ ᱠᱚᱫᱚ ᱥᱳᱨ ᱥᱳᱯᱳᱨ ᱨᱮᱜᱮ ᱢᱮᱱᱟᱜᱼᱟ, ᱵᱮᱥᱤ ᱫᱚ ᱵᱟᱝ ᱥᱟᱺᱜᱤᱧᱟ ᱛᱟᱦᱚᱞᱮ ᱦᱚᱜᱼᱚᱭ ᱡᱮ ᱦᱟᱸᱜ ᱤᱧ ᱞᱟᱹᱭ ᱠᱮᱜᱼᱟ ᱦᱮᱸᱥᱮ ᱞᱟᱹᱭ ᱠᱮᱜ ᱟᱢ ᱡᱮ ᱡᱟᱦᱮᱨ ᱜᱟᱲ ᱠᱚᱫᱚ ᱦᱟᱸᱜ ᱵᱟᱹᱱᱩᱜᱼᱟ ᱟᱯᱮ ᱟᱛᱳ ᱨᱮᱫᱚ ᱦᱳᱭ ᱚᱱᱟ ᱥᱩᱨ ᱥᱩᱯᱩᱨ ᱟᱛᱳ ᱠᱚᱨᱮᱫ ᱫᱚ ᱛᱟᱦᱚᱞᱮ ᱢᱮᱱᱟᱜ ᱟᱥᱮ ᱵᱟᱝ
ᱚᱱᱟ ᱥᱩᱨ ᱥᱩᱯᱩᱨ ᱠᱚᱨᱮ ᱫᱚ ᱜᱚᱴᱟ ᱜᱮ ᱢᱮᱱᱟᱜᱼᱟ ᱟᱞᱮ ᱥᱟᱶᱨᱮ ᱟᱜᱴᱟᱝ ᱟ ᱟᱹᱛᱩ ᱡᱟᱦᱟᱸ ᱢᱮᱱᱟᱜᱼᱟ ᱚᱱᱟ ᱵᱟᱹᱱᱩᱜᱼᱟ
ᱚ ᱟᱪᱪᱷᱟ ᱦᱳᱭ ᱛᱟᱦᱚᱞᱮ ᱦᱚᱜᱼᱚᱭ ᱦᱟᱸᱜ ᱵᱟᱯᱞᱟ ᱠᱚ ᱡᱮᱢᱚᱱ ᱵᱷᱟᱸᱰᱟᱱ ᱠᱚ ᱦᱮᱸ ᱡᱟᱦᱟᱸ ᱞᱮᱠᱟᱱᱟᱜ ᱥᱤᱥᱴᱮᱢ ᱛᱟᱞᱟᱛᱮ ᱯᱟᱨᱚᱢᱚᱜᱼᱟ ᱱᱚᱣᱟ ᱠᱚᱫᱚ ᱡᱷᱚᱛᱚ ᱜᱮ ᱴᱷᱤᱠ ᱴᱷᱟᱠ ᱦᱳᱭᱳᱜ ᱠᱟᱱᱟ ᱛᱟᱭᱛᱚ
ᱴᱷᱤᱠ ᱜᱮ ᱦᱳᱭᱳᱜᱼᱟ ᱡᱟᱦᱟᱸ ᱱᱟᱭᱠᱮ ᱵᱚᱸᱜᱟ ᱠᱮᱭᱟ ᱚᱸᱰᱮ ᱫᱚ ᱟᱛᱳ ᱨᱮᱱᱟᱜ ᱚᱲᱟᱜ ᱨᱤᱱᱤᱡ ᱜᱟᱹᱞᱤᱢ ᱜᱮ ᱵᱚᱸᱜᱟᱭ ᱫᱟᱭ
ᱚ ᱟᱪᱪᱷᱟ ᱥᱩᱫᱩ ᱡᱟᱦᱮᱨ ᱜᱟᱲ ᱵᱟᱹᱱᱩᱜᱼᱟ ᱟᱨ ᱱᱟᱭᱠᱮ ᱵᱟᱹᱱᱩᱜ ᱠᱚᱣᱟ᱾ ᱚᱱᱟ ᱜᱮᱛᱚ ᱦᱳᱭ ᱟᱨ ᱡᱟᱦᱟᱸ ᱛᱤᱱᱟᱹᱜ ᱠᱟᱹᱢᱤ ᱞᱟᱹᱜᱤᱫ ᱠᱚ ᱞᱟᱜᱟᱜᱼᱟ ᱟᱛᱳ ᱢᱚᱬᱮ ᱦᱚᱲ ᱚᱱᱟ ᱫᱚ ᱦᱟᱸᱜ ᱢᱮᱱᱟᱜ
ᱦᱮᱸ ᱥᱟᱶᱛᱟ ᱨᱮᱱᱟᱜ ᱞᱮᱠᱟᱛᱮ ᱡᱟᱦᱟᱸ ᱟᱵᱚᱣᱟᱜ ᱠᱟᱹᱢᱤᱦᱚᱨᱟ ᱠᱚ ᱢᱮᱱᱟᱜᱼᱟ ᱚᱱᱟ ᱞᱟᱹᱜᱤᱫ ᱫᱚ ᱯᱩᱱᱟᱹᱭ ᱠᱟᱹᱢᱤ ᱠᱚ ᱚᱱᱟ ᱞᱟᱹᱜᱤᱫ ᱫᱚ ᱡᱷᱚᱛᱚ ᱥᱟᱢᱟᱝ ᱜᱮ ᱢᱮᱱᱟᱜᱼᱟ᱾
ᱟᱫᱚ ᱦᱟᱸᱜ ᱱᱤᱛ ᱫᱷᱟᱹᱨᱤᱡ ᱛᱮ ᱵᱟᱯᱮ ᱩᱭᱦᱟᱹᱨ ᱪᱤᱱᱛᱟᱹ ᱵᱟᱲᱟ ᱟᱠᱟᱜᱼᱟ ᱡᱮ ᱱᱚᱝ ᱠᱟᱱᱟᱜ ᱟ ᱦᱟᱯᱮ ᱟᱜᱟᱢ ᱫᱤᱱ ᱨᱮ ᱦᱳᱭᱛᱳ ᱱᱚᱣᱟ ᱠᱚ ᱚᱥᱩᱵᱤᱫᱷᱟ ᱠᱚ ᱥᱮᱴᱮᱨ ᱫᱟᱲᱮᱭᱟᱜ ᱛᱟᱵᱚᱣᱟ ᱱᱚᱝ ᱠᱟᱱᱟᱜ ᱜᱚᱴᱟᱜᱮ ᱟᱵᱚᱣᱟᱜ ᱵᱚᱸᱜᱟ ᱵᱩᱨᱩ ᱢᱟ ᱢᱮᱱᱟᱜᱼᱟ ᱱᱚᱝ ᱠᱟᱱᱟᱜ ᱵᱚᱱ ᱥᱟᱵ ᱨᱟᱠᱟᱵ ᱢᱟᱵᱚᱱ
ᱩᱭᱦᱟᱹᱨ ᱵᱟᱲᱟ ᱫᱚ ᱦᱩᱭ ᱠᱟᱱᱟ ᱠᱤᱱᱛᱩ ᱟᱱᱟᱴ ᱦᱮᱡ ᱠᱷᱟᱹᱛᱤᱨ ᱜᱮ ᱠᱟᱹᱴᱤᱡ ᱤᱧ ᱮᱴᱠᱮ ᱴᱚᱬᱮᱜ ᱠᱟᱱᱟ ᱚᱱᱟᱛᱮ ᱵᱟᱝᱞᱮ ᱞᱟᱦᱟ ᱫᱟᱲᱮᱜ ᱠᱟᱱᱟ
ᱚ ᱟᱪᱪᱷᱟ ᱦᱳᱭ ᱱᱚᱜᱚᱭ ᱱᱚᱝ ᱠᱟᱱᱟᱜ ᱟᱹᱰᱤᱜᱟᱱ ᱟᱹᱛᱩ ᱫᱤᱥᱚᱢ ᱠᱚᱨᱮ ᱦᱚᱸᱜᱼᱚ ᱱᱚᱝᱠᱟ ᱟᱱᱟᱴ ᱮᱸᱴᱠᱮ ᱴᱚᱬᱮ ᱫᱚ ᱦᱟᱸᱜ ᱥᱤᱨᱡᱟᱹᱣ ᱠᱟᱱ ᱜᱮᱭᱟ ᱡᱟᱦᱟᱸ ᱠᱟᱨᱚᱱ ᱛᱮ ᱡᱟᱦᱟᱸ ᱠᱚᱨᱮ ᱦᱚᱸ ᱡᱩᱫᱤᱭᱳ ᱡᱟᱦᱮᱨ ᱜᱟᱲ ᱠᱚ ᱢᱮᱱᱟᱜ ᱨᱮᱦᱚᱸ ᱦᱟᱸᱜ ᱚᱱᱟ ᱡᱟᱦᱮᱨ ᱜᱟᱲ ᱠᱚᱨᱮᱜ ᱫᱚ ᱵᱚᱸᱜᱟ ᱵᱩᱨᱩ ᱠᱚᱦᱚᱸ ᱦᱟᱸᱜ ᱠᱚ ᱵᱟᱹᱜᱤ ᱦᱟᱛᱟᱲ ᱠᱟᱜᱼᱟ ᱟᱨ ᱠᱤᱪᱷᱩ ᱠᱤᱪᱷᱩ ᱫᱚ ᱟᱢ ᱞᱟᱹᱭ ᱠᱮᱫ ᱞᱮᱠᱟ ᱚᱱᱠᱟ ᱜᱮ ᱦᱟᱸᱜ ᱵᱟᱹᱱᱩᱜ ᱠᱚᱫᱚ ᱵᱟᱝ ᱧᱮᱞᱚᱜ ᱠᱟᱱᱟ ᱦᱳᱭ
ᱜᱮᱭᱟ ᱚᱱᱟ ᱨᱮᱱᱟᱜ ᱦᱚᱸ ᱞᱟᱹᱠᱛᱤ ᱢᱮᱱᱟᱜᱼᱟ ᱟᱵᱚ ᱨᱮᱱ ᱜᱤᱫᱨᱟᱹ ᱠᱚᱦᱚᱸ ᱠᱚ ᱥᱮᱬᱟ ᱤᱫᱤᱭᱟ. ᱧᱮᱞ ᱤᱫᱤᱭᱟ. ᱠᱚ ᱟᱫ ᱪᱟᱞᱟᱜ ᱟ ᱠᱟᱱᱟ ᱵᱟᱝ ᱠᱷᱟᱱ ᱟᱨ ᱛᱮᱦᱮᱧ ᱵᱚᱸᱜᱟ ᱵᱩᱨᱩ ᱪᱷᱟᱲᱟ ᱵᱟᱝ ᱵᱚᱱ ᱛᱟᱦᱮᱸ ᱫᱟᱲᱮᱭᱟᱜᱼᱟ ᱟᱵᱚᱱ
ᱦᱳᱭ ᱟᱫᱚ ᱦᱟᱸᱜ ᱤᱧ ᱫᱚ ᱱᱚᱣᱟ ᱜᱤᱧ ᱢᱮᱱᱟ ᱱᱚᱜᱼᱚᱭ ᱡᱮ ᱱᱤᱛᱚᱜ ᱨᱮᱱ ᱡᱟᱦᱟ ᱛᱤᱱᱟᱹᱜ ᱯᱚ ᱯᱚᱝᱲᱟ ᱠᱚᱠᱚ ᱦᱟᱨᱟ ᱨᱟᱠᱟᱵᱟ ᱟ ᱡᱮ ᱱᱚᱣᱟ ᱢᱤᱫ ᱴᱟᱝ ᱟᱛᱳ ᱨᱮ ᱚᱱᱠᱟ ᱱᱟᱜ ᱟᱵᱚ ᱠᱚ ᱵᱟᱦᱟ ᱥᱚᱦᱚᱨᱟᱭ ᱠᱚ ᱢᱟᱜ ᱢᱟᱬᱮ ᱠᱚ ᱡᱚᱠᱷᱚᱱ ᱵᱟᱝᱠᱚ ᱧᱮᱞᱟ ᱠᱟᱹᱴᱤᱡ ᱠᱷᱚᱱ ᱟᱫᱚ ᱩᱱᱠᱩ ᱚᱱᱟ ᱦᱳᱭ ᱚᱱᱟ ᱡᱤᱱᱤᱥ ᱴᱟᱜ ᱦᱟᱸᱜ ᱵᱟᱝᱠᱚ ᱵᱩᱡ ᱫᱟᱲᱮᱭᱟᱜᱼᱟ ᱥᱮᱠᱚ ᱢᱚᱱᱮᱭᱟ ᱡᱮ ᱱᱚᱣᱟ ᱫᱚ ᱟᱵᱟᱨ ᱪᱮᱫ ᱞᱮᱠᱟ ᱦᱩᱭᱩᱜᱼᱟ ᱱᱚᱣᱟ ᱨᱮ ᱟᱢᱟᱜ ᱪᱮᱫ ᱞᱮᱠᱟ ᱢᱚᱱᱮ ᱦᱩᱭᱩᱜ ᱠᱟᱱᱟ
ᱚᱱᱟ ᱢᱟ ᱞᱟᱹᱠᱛᱤ ᱢᱮᱱᱟᱜᱼᱟ ᱟᱨ ᱧᱮᱞ ᱥᱮᱬᱟ ᱟᱠᱚ ᱦᱩᱭᱩᱜᱼᱟ ᱥᱮ ᱥᱮᱬᱟ ᱤᱫᱤ ᱠᱟᱛᱮ ᱞᱟᱦᱟ ᱤᱫᱤ ᱧᱮᱞ ᱦᱩᱭᱩᱜᱼᱟ ᱪᱮᱫᱟᱜ ᱵᱟᱝ ᱢᱟ ᱱᱚᱜᱼᱚᱭ ᱟᱵᱚ ᱥᱟᱶᱛᱟ ᱨᱮᱜᱮ ᱴᱟᱢᱟᱠ ᱛᱩᱢᱫᱟᱜ ᱱᱮᱛᱟᱨ ᱟᱹᱰᱤ ᱦᱚᱲ ᱵᱟᱝ ᱠᱚ ᱵᱟᱲᱟᱭ ᱛᱮ ᱨᱩ ᱥᱮᱫ ᱵᱟᱝ ᱠᱚ ᱥᱩᱨᱩᱜᱼᱟ ᱦᱮ ᱥᱮ ᱵᱟᱝ ᱛᱮᱦᱮᱧ ᱚᱱᱟ ᱦᱚᱸ ᱥᱮᱬᱟ ᱞᱟᱹᱠᱛᱤ ᱢᱮᱱᱟᱜᱼᱟ ᱟᱨ ᱠᱤᱪᱷᱩ ᱡᱩᱜ ᱯᱚᱨ ᱫᱚ ᱧᱮᱞᱚᱜᱼᱟ ᱦᱮᱸ ᱵᱟᱝ ᱟᱨ ᱠᱤᱪᱷᱩ ᱡᱩᱜ ᱯᱚᱨ ᱫᱚ ᱴᱟᱢᱟᱠ ᱛᱩᱢᱫᱟᱜ ᱧᱮᱞ ᱛᱮ ᱦᱚᱲ ᱠᱚ ᱵᱚᱛᱚᱨᱚᱜᱼᱟ
ᱦᱳᱭ ᱱᱚᱣᱟ ᱫᱚ ᱦᱟᱸᱜ ᱦᱳᱭ ᱵᱟᱝ ᱟᱸᱡᱚᱢ ᱞᱮᱱ ᱛᱟᱢᱟ ᱟᱨ ᱢᱤᱫ ᱫᱷᱟᱣ ᱞᱟᱹᱭ ᱢᱮ
ᱞᱟᱹᱭ ᱫᱤᱧ ᱟᱨ ᱠᱤᱪᱷᱩ ᱡᱩᱜ ᱯᱚᱨᱮ ᱫᱚ ᱠᱤᱪᱷᱩ ᱵᱚᱪᱷᱚᱨ ᱯᱚᱨᱮ ᱫᱚ ᱥᱮᱨᱢᱟ ᱯᱚᱨ ᱫᱚ ᱦᱚᱲ ᱴᱟᱢᱟᱠ ᱛᱩᱢᱫᱟᱜ ᱧᱮᱞ ᱛᱮᱠᱚ ᱵᱚᱛᱚᱨᱚᱜᱼᱟ ᱪᱮᱫᱟᱜ ᱵᱟᱝ ᱢᱟ ᱨᱩ ᱵᱟᱭ ᱵᱟᱲᱟᱭᱟ ᱪᱮᱫ ᱛᱮ ᱪᱤᱠᱟᱹ ᱛᱮ ᱨᱩᱭᱟᱭ
ᱱᱚᱣᱟ ᱫᱚ ᱮᱠᱫᱚᱢ ᱮᱠᱷᱚᱢ ᱦᱳᱭ ᱱᱚᱣᱟ ᱤᱫᱤ ᱠᱟᱛᱮᱜ ᱫᱚ ᱦᱟᱸᱜ ᱮᱠᱟᱞ ᱥᱟᱹᱨᱤ ᱠᱟᱛᱷᱟ ᱜᱮᱢ ᱢᱮᱱ ᱠᱮᱜᱼᱟ ᱦᱮᱸᱥᱮ ᱱᱤᱛᱚᱜ ᱫᱷᱟᱹᱵᱤᱡ ᱛᱮ ᱱᱚᱣᱟ ᱠᱚ ᱦᱟᱸᱜ ᱧᱮᱞᱚᱜ ᱠᱟᱱᱟ ᱡᱟᱦᱟᱸ ᱛᱤᱱᱟᱹᱜ ᱵᱟᱯᱞᱟ ᱠᱚᱨᱮ ᱦᱟᱸᱜ ᱦᱚ ᱱᱚᱝᱠᱟᱱᱟᱜ ᱟᱢ ᱡᱟᱦᱟᱢ ᱞᱟᱹᱭ ᱠᱮᱫ ᱱᱚᱣᱟ ᱫᱚ ᱮᱠᱟᱞ ᱜᱮ ᱥᱟᱹᱨᱤ ᱠᱟᱛᱷᱟ ᱟᱛᱳ ᱴᱚᱞᱟ ᱠᱚᱨᱮᱜ ᱦᱟᱸᱜ ᱛᱩᱢᱫᱟᱜ ᱴᱟᱢᱟᱠ ᱦᱟᱸᱜ ᱨᱩ ᱜᱮ ᱵᱟᱠᱚ ᱵᱟᱲᱟᱭᱟ ᱛᱟᱦᱚᱞᱮ ᱪᱤᱠᱟᱹᱜ ᱠᱟᱱᱟ ᱦᱚᱸᱜᱼᱚᱭ ᱡᱮ ᱟᱫᱚ ᱵᱟᱯᱞᱟ ᱦᱳᱭ ᱵᱟᱯᱞᱟ ᱚᱠᱛᱚ ᱠᱚᱨᱮ ᱦᱚᱸ
ᱯᱟᱸᱡᱟᱭ ᱦᱩᱭᱩᱜ ᱠᱟᱱᱟ
ᱦᱳᱭ ᱵᱟᱯᱞᱟ ᱚᱠᱛᱚ ᱠᱚᱨᱮ ᱦᱚᱸ ᱢᱟᱭᱤᱠ ᱰᱤᱡᱮ ᱟᱛᱮᱜ ᱱᱟᱦᱟᱜ ᱪᱟᱞᱟᱜ ᱠᱟᱱᱟ ᱟᱫᱚ ᱟᱯᱮ ᱚᱱᱟ ᱥᱩᱨ ᱥᱩᱯᱩᱨ ᱠᱚᱨᱮ ᱪᱮᱫ ᱞᱮᱠᱟ ᱟᱯᱮ ᱟᱹᱛᱩ ᱫᱤᱥᱚᱢ ᱠᱚᱨᱮ
ᱟᱞᱮ ᱟᱹᱛᱩ ᱨᱮᱫᱚ ᱴᱟᱢᱟᱠ ᱜᱮ ᱡᱚᱛᱚ ᱦᱚᱲ ᱜᱮ ᱢᱤᱫ ᱯᱳᱭᱞᱳ ᱠᱷᱚᱱ ᱢᱟᱱᱮ ᱯᱩᱱᱟᱹᱭ ᱠᱟᱹᱢᱤ ᱦᱚᱨᱟ ᱨᱮᱫᱚ ᱢᱟᱭᱤᱠ ᱠᱚ ᱵᱟᱝ ᱠᱚ ᱟᱹᱜᱩ ᱠᱟᱫᱟ
ᱦᱮᱸ
ᱟᱫᱚ ᱱᱮᱛᱟᱨ ᱡᱟᱦᱟᱸᱭ ᱦᱚᱸ ᱵᱟᱝᱠᱚ ᱟᱹᱜᱩ ᱫᱟᱲᱮᱭᱟᱜ ᱠᱟᱱᱟ ᱚᱱᱠᱟ ᱛᱮ ᱞᱟᱹᱭᱟᱠᱚ ᱡᱩᱫᱤ ᱡᱟᱦᱟᱱᱟᱜ ᱠᱚ ᱢᱮᱱᱟ ᱟ ᱟᱹᱛᱩᱳ ᱫᱤᱥᱚᱢ ᱨᱮᱱ ᱢᱟᱺᱡᱷᱤ ᱠᱚᱦᱚᱸ ᱟᱹᱛᱩ ᱫᱤᱥᱚᱢ ᱦᱚᱲ ᱠᱚ ᱢᱮᱱᱟ ᱵᱟᱝᱠᱚ ᱟᱹᱜᱩᱭᱟ ᱚᱱᱟᱛᱮ
ᱦᱳᱭ ᱟᱫᱚ